ᱦᱮᱞᱳ ᱼᱼ
ᱦᱮᱞᱳ ᱼᱼ
ᱦᱳᱭ ᱡᱚᱦᱟᱨ ᱜᱮ ᱾
ᱦᱳᱭ ᱡᱚᱦᱟᱨ ᱡᱚᱦᱟᱨ ᱾ ᱤᱭᱟᱹ ᱞᱟᱹᱭᱮᱫᱼᱟ ᱞᱤᱧ ᱪᱮᱜ ᱵᱤᱱ ᱪᱤᱠᱟᱭᱮᱜᱼᱟ?
ᱪᱤᱜ ᱜᱮ ᱵᱟᱝ ᱱᱤᱛᱚᱜ ᱫᱚ ᱛᱤ ᱪᱷᱟᱛᱟ ᱫᱟᱨᱮ ᱫᱟᱠᱟᱞᱤᱧ ᱛᱩᱞᱟᱭ ᱠᱟᱱᱟ ᱾
ᱟᱹᱰᱤ ᱱᱟᱯᱟᱭ ᱟᱫᱚ
ᱟᱵᱤᱱ ᱫᱚ ᱪᱤᱜ ᱵᱮᱱ ᱪᱤᱠᱟᱹᱭ ᱫᱟ?
ᱚ ᱟᱹᱞᱤᱧ ᱫᱚ ᱦᱟᱸᱜ ᱱᱤᱛᱚᱜ ᱫᱚ ᱪᱤᱜ ᱜᱤ ᱵᱟᱹᱞᱤᱧ ᱪᱤᱠᱟᱭᱮᱜ-ᱟ ᱚᱱᱠᱟ ᱞᱮᱠᱟ ᱫᱚ ᱾ ᱟᱫᱚ ᱱᱤᱛ ᱱᱤᱛᱚᱜ ᱢᱟᱱᱮ ᱟᱞᱮ ᱱᱚᱛᱮ ᱫᱚ ᱦᱟᱸᱜ ᱥᱮᱨᱢᱟ ᱡᱟᱹᱲᱤ ᱜᱮᱭᱟᱭ ᱟᱫᱚ ᱚᱱᱟ ᱞᱟᱹᱭᱛᱮ ᱫᱚ ᱠᱟᱹᱴᱤᱡ ᱦᱮᱸ ᱱᱚᱣᱟ ᱠᱷᱮᱛ ᱥᱮᱱ ᱜᱮᱞᱤᱧ ᱥᱮᱱ ᱞᱮᱱᱟ ᱧᱤᱫᱟᱹ ᱜᱮ ᱟᱫᱚ ᱯᱟᱪᱮᱫ ᱞᱟᱹᱭ ᱟᱞᱤᱧ ᱾ ᱱᱚᱣᱟ ᱠᱷᱮᱛ ᱠᱚ ᱨᱮᱱᱟᱜ ᱟᱲᱮ ᱠᱚ ᱯᱟᱪᱮ ᱦᱟᱸᱜᱻ ᱤᱭᱟᱹ ᱜᱮ ᱼᱼ ᱯᱷᱩᱲ ᱜᱮ ᱟᱨᱠᱤ ᱚᱱᱟ ᱢᱟᱱᱮ ᱱᱟᱯᱟᱭ ᱦᱚᱴᱚ ᱠᱟᱜ ᱜᱮᱦᱟᱸ ᱾ ᱟᱞᱤᱧ ᱥᱮᱱ ᱞᱮᱱᱟ ᱟᱫᱚ ᱚᱱᱟ ᱞᱮᱠᱟ ᱛᱮ ᱦᱟᱸᱜ ᱠᱟᱹᱴᱤᱡ ᱟᱹᱞᱤᱧ ᱦᱮᱡ ᱮᱱᱛᱮ ᱚᱲᱟᱜ ᱠᱚᱨᱮ ᱟᱹᱨᱩᱵ ᱯᱷᱟᱨᱪᱟ ᱵᱟᱲᱟ ᱠᱟᱛᱮ ᱦᱟᱸᱜ ᱱᱚᱜᱼᱚᱭ ᱞᱤᱧ ᱫᱩᱲᱩᱵ ᱡᱤᱨᱟᱹᱣ ᱮᱱᱟ ᱟᱫᱚ ᱞᱤᱧ ᱞᱟᱹᱭᱮᱫᱼᱟ ᱱᱤᱛ ᱜᱤ ᱦᱩᱭᱩᱜᱼᱟ ᱠᱷᱟᱱ ᱟᱫᱚ ᱞᱤᱧ ᱚᱞ ᱵᱤᱰᱟᱹᱣ ᱠᱮᱜᱼᱟ ᱾
ᱟᱪᱪᱷᱟ ᱾ ᱟᱨ ᱛᱟᱦᱚᱞᱮ ᱡᱚᱢ ᱵᱟᱲᱟ ᱠᱚᱫᱚ ᱵᱤᱱ ᱡᱚᱢ ᱵᱟᱲᱟ ᱠᱟᱜᱼᱟ ᱵᱤᱱ ᱥᱮ ᱵᱟᱝ?
ᱦᱳᱭ ᱡᱚᱢ ᱫᱚ ᱦᱟᱸᱜ ᱟᱹᱞᱤᱧ ᱫᱚ ᱢᱟᱱᱮ ᱮᱱᱟᱱ ᱧᱚᱜ ᱨᱤᱜᱤᱞᱤᱧ ᱥᱮᱱ ᱠᱟᱱᱟ ᱟᱫᱚ ᱵᱟᱹᱞᱤᱧ ᱡᱚᱢ ᱠᱟᱜᱼᱟ᱾ ᱟᱫᱚ ᱱᱚᱜᱚᱱᱟ ᱪᱩᱞᱦᱟᱹ ᱠᱚᱨᱮ ᱦᱟᱸᱜ ᱞᱤᱧ ᱧᱮᱞ ᱵᱟᱲᱟ ᱠᱟᱜ-ᱟ ᱟᱝᱜᱽᱨᱟ ᱠᱚ ᱢᱮᱱᱟᱜ ᱟᱠᱟᱫᱟ ᱟᱨ ᱠᱟᱹᱴᱤᱡ ᱦᱟᱸᱜ ᱦᱟᱹᱠᱩ ᱠᱚᱞᱤᱧ ᱦᱟᱸᱜ ᱞᱤᱧ ᱪᱟᱯᱚ ᱟᱹᱜᱩ ᱵᱟᱲᱟ ᱠᱮᱫ ᱠᱚ ᱜᱮᱭᱟ ᱟᱫᱚ ᱚᱱᱟᱞᱤ ᱥᱮ ᱱᱩᱠᱩ ᱠᱩ ᱠᱚᱦᱟᱸᱜ ᱞᱤᱧ ᱞᱟᱜᱞᱤᱧ ᱫᱚᱦᱚ ᱟᱠᱟᱫ ᱠᱚᱣᱟ ᱟᱫᱚ ᱱᱩᱠᱩ ᱠᱚ ᱚᱥᱩᱫ ᱞᱮᱱᱠᱷᱟᱱ ᱦᱟᱸᱜ ᱮ ᱥᱤᱯᱤ ᱵᱟᱲᱟ ᱠᱟᱛᱮᱜ ᱫᱚ ᱱᱟᱦᱟᱜ ᱚᱱᱟ ᱥᱮᱛᱮᱜ ᱜᱮ ᱦᱟᱸᱜ ᱡᱚᱢ ᱞᱤᱧ ᱜᱚᱴᱟ ᱦᱟᱠᱟᱫᱟ ᱾
ᱟᱪᱪᱷᱟ ᱟᱹᱰᱤ ᱱᱟᱯᱟᱭ ᱾
ᱦᱳᱭ
ᱛᱟᱦᱚᱞᱮ ᱱᱤᱛᱚᱜ ᱫᱚ ᱦᱟᱠᱩ ᱠᱚᱫᱚ ᱠᱚ ᱧᱟᱢᱚᱜ ᱠᱟᱱ ᱜᱮᱭᱟ, ᱠᱷᱮᱛ ᱵᱟᱹᱫᱽ ᱠᱚᱨᱮ ᱫᱚ?
ᱦᱳᱭ ᱦᱳ ᱱᱤᱛᱳᱜ ᱫᱚ ᱢᱟᱱᱮ ᱱᱚᱣᱟ ᱡᱟᱦᱟᱸ ᱫᱚ ᱰᱚᱵᱷᱟᱜ ᱥᱮ ᱰᱤ ᱟ ᱜᱟᱹᱰᱤᱭᱟᱹ ᱵᱩᱱ ᱞᱟᱹᱭᱮᱫ ᱫᱚ ᱱᱚᱣᱟ ᱠᱚ ᱛᱚ ᱦᱟᱸᱜ ᱱᱚᱛᱮ ᱟᱞᱮ ᱱᱚᱣᱟ ᱴᱚᱴᱷᱟ ᱠᱚᱨᱮ ᱫᱚ ᱪᱟᱯᱮ ᱩᱰᱳᱝ ᱠᱟᱱᱟ ᱦᱟᱸᱜ ᱾ ᱟᱫᱚ ᱚᱱᱟ ᱞᱟᱹᱭ ᱛᱮᱦᱟᱸᱜ ᱠᱟᱹᱴᱤᱡ ᱫᱚᱠᱚ ᱳᱰᱳᱝ ᱵᱟᱲᱟᱣ ᱠᱟᱱ ᱜᱮᱭᱟ ᱾ ᱜᱟᱹᱰᱤᱭᱟᱹ ᱠᱚᱨᱮ
ᱟᱪᱪᱷᱟ ᱟᱪᱪᱷᱟ
ᱦᱳᱭ
ᱛᱟᱦᱞᱮ ᱨᱚᱦᱚᱭ ᱠᱚᱫᱚ ᱛᱤᱱ ᱥᱟᱺᱜᱤᱧ ᱢᱟᱱᱮ ᱨᱚᱦᱚᱭ ᱠᱚᱫᱚ ᱯᱮ ᱥᱟᱹᱛ ᱠᱮᱫᱟᱜᱼᱟ ᱥᱮ ᱵᱟᱝ?
ᱟᱫᱚ ᱨᱚᱦᱚᱭ ᱫᱚᱢᱟ ᱚᱝᱠᱟ ᱞᱮᱠᱟ ᱫᱚ ᱵᱟᱹᱭᱦᱟᱹᱲ ᱠᱚᱨᱮ ᱫᱚ ᱦᱟᱸᱜ ᱞᱮ ᱥᱟᱹᱛ ᱟᱠᱟᱫ ᱜᱮᱭᱟ ᱟᱨ ᱱᱤᱛᱚᱜ ᱫᱚ ᱠᱚᱲᱟ ᱥᱮᱡ ᱦᱟᱸᱜ ᱞᱮ ᱼᱼ ᱟ ᱨᱟᱠᱟᱯ ᱠᱟᱱᱟ ᱨᱚᱦᱚᱭ ᱞᱟᱹᱭ ᱛᱮᱫᱚ ᱟᱨᱠᱤ
ᱟᱪᱪᱷᱟ
ᱦᱳᱭ
ᱦᱳᱭᱛᱚ ᱵᱟᱠᱷᱟᱱ ᱟᱞᱮᱥᱮᱜ ᱫᱚ ᱦᱟᱸᱜ ᱨᱚᱦᱚᱭ ᱠᱚᱫᱚ ᱟᱣᱨᱤ ᱠᱚ ᱥᱟᱹᱛ ᱟᱠᱚ ᱾ ᱟᱭᱢᱟ ᱦᱚᱲ ᱜᱮ ᱢᱟᱱᱮ ᱮᱦᱚᱵ ᱜᱮ ᱟᱹᱣᱨᱤ ᱠᱚ ᱮᱦᱚᱵᱟ ᱾
ᱦᱚᱭ-ᱦᱚᱭ ᱟᱨᱤ
ᱦᱚᱭ
ᱚ ᱱᱚᱝᱠᱟ ᱞᱮᱠᱟᱛᱮ ᱦᱟᱸᱜ ᱟᱫᱚ ᱱᱚᱸᱰᱮ ᱠᱷᱚᱱ ᱜᱮ ᱦᱟᱸᱜ ᱡᱚᱠᱷᱚᱱ ᱞᱟᱝ ᱜᱟᱯᱟᱞᱢᱟᱨᱟᱣᱮᱜᱼᱟ ᱡᱮ ᱪᱟᱥ ᱤᱫᱤ ᱠᱟᱛᱮ ᱱᱚᱰᱮ ᱠᱷᱚᱱ ᱜᱮ ᱥᱟᱛᱟᱢ ᱥᱮ ᱪᱟᱥ ᱨᱮᱱᱟᱜ ᱥᱟᱛᱟᱢ ᱜᱮ ᱟᱱᱟᱝ ᱵᱟ ᱵᱟ ᱟᱨᱠᱤ ᱱᱟᱣᱟ ᱠᱟᱛᱷᱟ ᱞᱮᱭᱮᱜᱼᱟ ᱢᱟᱱᱮ ᱟᱵᱮᱱ ᱠᱟᱹᱴᱤᱡᱟᱸᱜ ᱠᱩᱠᱞᱤ ᱞᱤᱧ ᱫᱚᱦᱚᱮᱜᱼᱟ ᱠᱩᱠᱞᱤ ᱫᱚ ᱱᱚᱝᱠᱟ ᱠᱟᱱ ᱛᱟᱹᱞᱤᱧᱟ ᱡᱮ ᱱᱤᱛᱩᱜ ᱢᱟ ᱦᱟᱜ ᱠᱤᱴᱱᱟᱥᱚᱠ ᱨᱟᱥᱟᱭᱚᱱᱤᱠ ᱥᱟᱨ ᱜᱮ ᱦᱟᱜ ᱵᱟᱹᱲᱛᱤ ᱠᱟᱭᱛᱮᱵᱚᱱ ᱵᱮᱣᱦᱟᱨᱮᱜᱼᱟ ᱥᱮ ᱟᱨ ᱯᱟᱹᱦᱤᱞ ᱩᱛᱟᱹᱨ ᱫᱚᱦᱟᱸᱜ ᱱᱚᱣᱟ ᱠᱚᱫᱚ ᱟᱵᱚ ᱴᱚᱞᱟ ᱯᱟᱲᱟ ᱠᱚᱨᱮ ᱛᱮᱦᱚ ᱵᱟᱵᱚᱱ ᱵᱮᱣᱦᱟᱨᱮᱫ ᱪᱮᱫ ᱞᱮᱠᱟ?
ᱦᱳᱭ ᱦᱳᱭ ᱞᱟᱦᱟ ᱛᱮᱢᱟ ᱛᱚ, ᱦᱳᱭ ᱢᱟ ᱞᱟᱹᱭ ᱵᱮᱱ᱾
ᱦᱚᱸ ᱟᱫᱚ ᱚᱱᱟ ᱜᱮᱞᱤᱧ ᱞᱟᱹᱭᱮᱜᱼᱟ ᱱᱤᱛᱚᱜᱼᱟ ᱟᱹᱵᱤᱱ ᱪᱟᱥ ᱵᱤᱱ ᱠᱩᱥᱤᱭᱟᱜ ᱠᱟᱱᱟ ᱥᱮ ᱯᱟᱹᱦᱤᱞ ᱡᱟᱦᱟᱸ ᱫᱚ ᱟᱵᱚ ᱚ ᱜᱳᱵᱚᱨ ᱥᱮᱨ ᱛᱮ ᱦᱳᱢ ᱠᱚᱨᱟᱣ ᱛᱟᱦᱮᱸᱫ ᱚᱱᱟᱵᱤᱱ ᱠᱩᱥᱤᱭᱟᱜ ᱠᱟᱱᱟ ᱚᱠᱟᱴᱟᱜ ᱵᱤᱱ ᱠᱩᱥᱤᱭᱟᱜ ᱠᱟᱱᱟ ᱟᱵᱤᱱᱟᱜ ᱨᱟᱭ ᱛᱮ ᱠᱟᱹᱴᱤᱡ ᱵᱤᱱ ᱞᱟᱹᱭ ᱥᱚᱫᱚᱨ ᱞᱮᱠ ᱠᱟᱱ ᱟᱹᱰᱤ ᱱᱟᱯᱟᱭ ᱜᱤᱞᱤᱧ
ᱟᱪᱪᱷᱟ ᱟᱪᱪᱷᱟ ᱠᱩᱥᱤ ᱫᱚ ᱮᱪᱚᱞᱤ ᱡᱟᱦᱟᱸ ᱡᱳᱭᱵᱚ ᱥᱟᱨ ᱛᱮᱵᱚᱱ ᱪᱟᱥᱮᱫ ᱛ ᱛᱟᱦᱮᱸᱫ ᱫᱚ ᱚᱱᱟ ᱜᱮᱞᱤᱧ ᱠᱩᱥᱤᱭᱟᱜ ᱠᱟᱱᱟ ᱟᱫᱚ ᱱᱮᱛᱟᱨᱟᱜ ᱪᱟᱥ ᱠᱚᱫᱚ ᱠᱤᱨᱤᱧ ᱥᱟᱨ ᱛᱮᱵᱚᱱ ᱪᱟᱥᱮᱜᱼᱟ ᱛᱚ ᱟᱫᱚ ᱦᱳᱭ ᱦᱟᱜ ᱴᱷᱤᱠ ᱚᱱᱠᱟ ᱫᱚ ᱦᱟᱸᱜ ᱵᱟᱝ ᱦᱩᱭ ᱜᱚᱫᱚᱜ ᱠᱟᱱᱟ ᱟᱨ ᱦᱩᱸ ᱦᱳᱭᱳᱜ ᱠᱟᱱ ᱨᱮᱦᱚᱸ ᱢᱟᱱᱮ ᱞᱟᱦᱟ ᱞᱮᱠᱟᱛᱚ ᱵᱟᱝ ᱦᱳᱭᱳᱜ ᱠᱟᱱᱟ ᱟᱨ ᱦᱳᱭᱳᱜ ᱠᱟᱱ ᱨᱮᱦᱚᱸ ᱱᱮᱛᱟᱨ ᱫᱚ ᱱᱚᱣᱟ ᱡᱟᱦᱟᱸ ᱠᱤᱨᱤᱧ ᱥᱟᱨ ᱛᱮᱵᱚᱱ ᱪᱟᱥᱮᱜ ᱫᱚ ᱚᱱᱟ ᱡᱚᱢ ᱠᱟᱛᱮᱜ ᱢᱟ ᱟᱵᱚᱣᱟᱜ ᱦᱚᱲᱢᱚ ᱡᱤᱣᱤ ᱦᱚᱸ ᱢᱟᱱᱮ ᱠᱮᱴᱮᱡ ᱥᱮᱴᱮᱡ ᱫᱚ ᱵᱟᱹᱱᱩᱜ ᱠᱟᱜᱼᱟ ᱥᱮ, ᱦᱚᱲᱢᱚ ᱡᱤᱣᱤ ᱠᱚᱦᱚᱸ ᱟᱞᱜᱟ ᱪᱟᱵᱟᱣ ᱠᱟᱱᱟ ᱥᱟᱨ ᱚᱱᱟ ᱥᱟᱨ ᱥᱟᱨ ᱪᱟᱯᱟᱞ ᱡᱚᱢ ᱠᱟᱛᱮᱜ᱾ ᱛᱟᱦᱞᱮ ᱦᱟᱸᱜ ᱠᱷᱟᱡ ᱟᱞᱤᱧ ᱫᱚ ᱦᱟᱸᱜ ᱚᱱᱟ ᱡᱳᱭᱵᱚ ᱥᱟᱨ ᱛᱮ ᱪᱟᱥ ᱜᱮᱞᱤᱧ ᱠᱩᱥᱤᱭᱟᱜ ᱠᱟᱱᱟ ᱠᱩᱥᱤ ᱫᱚ
ᱦᱳᱭ ᱟᱹᱰᱤ ᱱᱟᱯᱟᱭ ᱟᱵᱤᱱᱟᱜ ᱨᱟᱭ ᱟᱡᱚᱢ ᱠᱟᱛᱮ ᱟᱞᱤᱧ ᱟᱫᱚ ᱟᱹᱰᱤ ᱡᱩᱛ ᱜᱮᱦᱟᱞᱤᱧ ᱵᱩᱡᱟᱹᱣ ᱠᱮᱫᱟ ᱟᱫᱚ ᱚᱝᱠᱟ ᱞᱮᱠᱟ ᱫᱚ ᱱᱤᱛᱚᱜ ᱢᱟᱦᱟᱜ ᱚᱱᱟ ᱠᱚᱜᱮ ᱧᱮᱞᱚᱜ ᱠᱟᱱ ᱛᱮ
ᱦᱟᱹᱭ ᱦᱟᱹᱭ
ᱛᱟᱦᱚᱞᱮ ᱞᱤᱧ ᱞᱟᱹᱭᱮᱜᱼᱟ ᱨᱟᱥᱟᱭᱚᱱᱤᱠ ᱥᱟᱨ ᱛᱮᱢᱟ ᱟᱵᱚᱣᱟᱜ ᱦᱚᱲᱢᱚ ᱢᱟ ᱠᱷᱚᱛᱤ ᱜᱮ ᱦᱳᱭ ᱥᱮ ᱟᱹᱰᱤ ᱡᱟᱹᱥᱛᱤ ᱛᱮ ᱟᱨ ᱱᱚᱣᱟ ᱡᱟᱦᱟᱸ ᱟᱵᱚ ᱤᱭᱟᱹ ᱱᱟᱜ ᱦᱟᱥᱟ ᱨᱮᱱᱟᱜ ᱩᱨᱵᱚᱨᱚᱛᱟ ᱡᱟᱦᱟᱸ ᱫᱚᱵᱚᱱ ᱢᱮᱱᱮᱫ ᱫᱚ ᱚᱱᱟ ᱠᱚᱢᱟᱵᱚᱱ ᱟᱫ ᱪᱟᱵᱟ ᱟᱠᱟᱫ ᱜᱮ, ᱟᱨ ᱡᱟᱦᱟᱸᱭ ᱫᱚ ᱱᱚᱝᱠᱟ ᱟᱥᱟᱲ ᱥᱟᱱ ᱵᱚᱸᱜᱟ ᱡᱟᱦᱟᱸᱭ ᱡᱤᱵᱽ ᱡᱤᱭᱟᱹ ᱡᱤᱵᱽᱡᱤᱭᱟᱹᱞᱤ ᱱᱩᱠᱩ ᱫᱟᱜ ᱨᱮᱱ ᱟᱨᱠᱤ᱾ ᱡᱤᱱᱤᱥ ᱠᱚᱵᱚᱱ ᱧᱟᱢ ᱮᱫ ᱠᱚ ᱛᱟᱦᱮᱸ ᱡᱟᱦᱟᱸᱭ ᱫᱚ ᱩᱱᱠᱩ ᱠᱟᱹᱴᱤᱡ ᱫᱷᱤᱨᱤ ᱠᱟᱴᱠᱚᱢ ᱠᱚ ᱦᱳᱭ ᱫᱷᱤᱨᱤ ᱠᱟᱴ ᱠᱚᱢ ᱛᱟᱯᱚᱨᱮ ᱱᱩᱠᱩ ᱜᱚᱸᱜᱷᱟ ᱠᱚ ᱱᱩᱠᱩ ᱫᱚ ᱯᱟᱹᱦᱤᱞ ᱩᱛᱟᱹᱨ ᱫᱚ ᱟᱹᱰᱤ ᱟᱭᱢᱟ ᱜᱮ ᱦᱳᱭ ᱧᱟᱢᱚᱜ ᱠᱟᱱ ᱛᱮ ᱥᱮ ᱱᱚᱣᱟ ᱥᱤ ᱠᱷᱮᱛ ᱠᱚᱨᱮ ᱰᱚᱵᱚᱞ ᱰᱚᱵᱚᱞ ᱠᱚ ᱪᱟᱯᱮ ᱵᱟᱲᱟᱜ ᱠᱟᱱ ᱛᱟᱦᱮᱱᱚᱜ ᱠᱷᱟᱱ ᱟᱫᱚ ᱚᱱᱟ ᱜᱮᱞᱤᱧ ᱞᱟᱹᱭᱟ ᱱᱩᱠᱩ ᱫᱚ ᱦᱟᱯᱤ ᱦᱟᱯᱤ ᱛᱮᱵᱚᱱ ᱟᱫ ᱪᱟᱵᱟ ᱠᱮᱫ ᱠᱚᱣᱟ ᱱᱚᱣᱟ ᱾ ᱥᱮ ᱱᱚᱣᱟ ᱤᱭᱩᱨᱤᱭᱟᱹ ᱥᱟᱨ ᱪᱟᱯᱟᱱ ᱛᱮ, ᱟᱨᱠᱤ, ᱨᱟᱥᱟᱭᱚᱱᱤᱠ ᱛᱮ᱾ ᱛᱚ ᱚᱱᱠᱟ ᱞᱮᱠᱟᱛᱮ ᱟᱹᱞᱤᱧ ᱦᱚᱸ ᱦᱟᱸᱜ ᱟᱹᱰᱤ, ᱫᱩᱠ ᱜᱮᱞᱤᱧ ᱟᱹᱭᱠᱟᱹᱣᱟ ᱱᱩᱝᱠᱩ ᱠᱚ ᱟᱫ ᱪᱟᱵᱟ ᱠᱮᱫ ᱠᱚᱣᱟ ᱥᱮ
ᱦᱳᱭ ᱦᱳᱭ ᱾ ᱟᱫᱚ ᱦᱟᱸᱜ ᱛᱟᱦᱚᱞᱮ ᱱᱮᱛᱟᱨ ᱫᱚ ᱛᱚ ᱦᱟᱸᱜ ᱚᱱᱠᱟ ᱫᱚ ᱵᱟᱝ ᱠᱚ ᱧᱮᱞ ᱧᱟᱢᱚᱜ ᱠᱟᱱᱟ ᱟᱨ ᱥᱟᱶᱛᱮ ᱱᱚᱜᱼᱚᱭ ᱡᱟᱦᱟᱸ ᱩ ᱠᱷᱮᱛ ᱵᱟᱹᱫᱽ ᱠᱚᱨᱮ ᱦᱩᱲᱩ ᱠᱚ ᱨᱟᱠᱟᱵ ᱵᱟᱲᱟ ᱠᱟᱛᱮᱜ ᱡᱟᱦᱟᱸ ᱟᱲᱟᱜ ᱥᱟᱠᱟᱢ ᱠᱚ ᱚᱢᱚᱱᱚᱜ ᱠᱟᱱ ᱛᱟᱦᱮᱸᱫ ᱢᱮᱱᱫᱚ ᱜᱟᱨᱩᱱᱰᱤ ᱟᱲᱟᱜ ᱠᱚ
ᱦᱳᱭ ᱦᱳᱭ ᱾
ᱚᱱᱟ ᱠᱚᱦᱚᱸ ᱱᱮᱛᱟᱨ ᱫᱚ ᱩᱱᱟᱹᱜ ᱫᱚ ᱵᱟᱝ ᱧᱮᱞ ᱧᱟᱢᱚᱜ ᱠᱟᱱᱟ ᱥᱟᱨ ᱪᱟᱯᱟᱞ ᱠᱷᱟᱹᱛᱤᱨ ᱜᱮ
ᱦᱳᱭ ᱦᱳᱭ ᱾
ᱟᱨ ᱚᱱᱟ ᱥᱟᱶᱛᱮ ᱱᱚᱜᱼᱚᱭ ᱡᱟᱦᱟᱸ ᱵᱚᱱ ᱪᱟᱥᱮᱫ ᱫᱚ ᱦᱟᱸᱜ ᱟᱨ ᱪᱟᱞ- ᱪᱟᱯᱟᱞ ᱵᱚᱱ ᱮᱢᱟᱜ ᱠᱟᱱ ᱫᱚ ᱟᱨ ᱡᱩᱫᱤ ᱢᱚᱱᱮ ᱠᱟᱜ ᱢᱮ ᱚᱱᱟ ᱯᱚᱨᱮ ᱫᱚᱢᱮ ᱫᱟᱜ ᱠᱮᱜᱼᱟ ᱟᱨ ᱚᱱᱟ ᱫᱟᱜ ᱫᱚ ᱦᱟᱸᱜ ᱟᱫᱚ ᱟᱹᱛᱩ ᱪᱟᱞᱟᱜ ᱜᱮᱭᱟ ᱥᱮ ᱟᱹᱛᱩ ᱟᱹᱛᱩ ᱛᱮ ᱟᱫᱚ ᱦᱟᱸᱜ ᱜᱟᱹᱰᱭᱟᱹ ᱠᱚᱨᱮ ᱦᱟᱸᱜ ᱵᱚᱞᱚᱜ ᱵᱟᱲᱟᱜ ᱜᱮᱭᱟ ᱾
ᱦᱳᱭ
ᱟᱨ ᱜᱟᱹᱰᱭᱟᱹ ᱨᱮᱢᱟ ᱟᱵᱚ ᱦᱚᱸᱵᱚᱱ ᱛᱩᱯᱳ ᱵᱟᱲᱟᱜ ᱟᱨ ᱚᱸᱰᱮ ᱢᱟ ᱦᱟᱹᱠᱩ ᱠᱚᱦᱚᱸ ᱠᱚ ᱛᱟᱦᱮᱱ ᱜᱮᱭᱟ ᱥᱮ
ᱦᱳᱭ
ᱟᱫᱚ ᱚᱸᱰᱮ ᱡᱟᱦᱟᱸ ᱦᱟᱹᱠᱩ ᱛᱟᱦᱮᱱᱟ ᱩᱱᱠᱩᱣᱟᱜ ᱦᱚᱸ ᱚᱥᱩᱵᱤᱫᱟ ᱦᱩᱭᱩᱜᱼᱟ᱾ ᱩᱱᱠᱩ ᱦᱚᱲᱢᱚ ᱠᱚ ᱠᱷᱚᱛᱤᱜ ᱛᱟᱠᱚᱣᱟ ᱟᱨ ᱜᱩᱡᱩᱜ ᱜᱮᱭᱟ ᱠᱚ ᱠᱤᱪᱷᱩ ᱫᱚ ᱟᱨ ᱚᱱᱟ ᱫᱟᱜ ᱨᱮᱠᱚ ᱪᱟᱯᱮ ᱠᱟᱛᱮ ᱠᱚ ᱛᱟᱦᱮᱱᱟ ᱟᱨ ᱚᱱᱟ ᱫᱟᱜ ᱨᱮ ᱪᱟᱯᱮ ᱠᱟᱛᱮᱜ ᱠᱚ ᱛᱟᱦᱮᱸ ᱞᱮᱱᱠᱷᱟᱱᱡ ᱫᱟᱜ ᱦᱚᱸᱛᱚ ᱥᱮᱭᱟᱜ ᱜᱮᱭᱟ ᱦᱟᱜ ᱥᱮ
ᱦᱳᱭ ᱾
ᱟᱫᱚ ᱟᱨ ᱚᱱᱟ ᱥᱮᱭᱟ ᱫᱟᱜ ᱨᱮᱜᱮ ᱟᱵᱚ ᱦᱚᱸᱵᱚᱱ ᱛᱩᱯᱩᱜ ᱠᱟᱱᱟ ᱛᱟᱦᱚᱞᱮ ᱚᱱᱟ ᱢᱟᱱᱮ ᱪᱮᱫ ᱞᱤᱧ ᱞᱟᱹᱭ ᱚᱱᱟᱛᱮ ᱫᱤᱧ ᱞᱟᱹᱭᱟ ᱡᱮ ᱟᱵᱚᱣᱟᱜ ᱦᱚᱲᱢᱚ ᱦᱚᱸ ᱚᱸᱰᱮ ᱫᱚ ᱵᱟᱹᱲᱤᱡᱚᱜ ᱠᱟᱱᱟ ᱥᱟᱶᱛᱮ ᱚᱰᱮᱸ ᱦᱟ. ᱠᱩ ᱦᱟᱹᱠᱩ ᱠᱚᱦᱚᱸ ᱠᱚ ᱜᱩᱡᱩᱜ ᱠᱟᱱᱟ ᱥᱮ
ᱦᱳᱭ ᱦᱳᱭ ᱟᱫᱚ ᱱᱚᱣᱟ ᱞᱤᱧ ᱞᱟᱹᱭᱮᱫᱟ ᱟᱹᱞᱤᱧ ᱫᱚ ᱡᱟᱦᱟᱸ ᱫᱚ ᱟᱵᱚ ᱥᱚᱱᱟᱵᱟᱨᱟᱝ ᱫᱤᱥᱚᱢ ᱛᱟᱵᱚᱱ ᱥᱮ ᱟᱹᱛᱩ- ᱫᱤᱥᱚᱢ ᱫᱤᱥᱚᱢ ᱫᱚ ᱢᱮᱱ ᱜᱟᱱᱚᱜᱼᱟ, ᱟᱹᱞᱤᱧ ᱫᱚ ᱵᱟᱡᱟᱨ ᱫᱤᱥᱚᱢ ᱠᱷᱚᱱ ᱫᱚ ᱟᱹᱰᱤ ᱟᱹᱰᱤ ᱡᱚᱨ ᱜᱮᱞᱤᱧ ᱠᱩᱥᱤᱭᱟᱜᱼᱟ᱾ ᱟᱹᱛᱩ -ᱫᱤᱥᱚᱢ ᱫᱚ᱾ ᱟᱫᱚ ᱚᱱᱟ ᱞᱟᱹᱭ ᱛᱮ ᱢᱟᱱᱮ ᱤᱧ ᱞᱟᱹᱭᱮᱫᱼᱟ, ᱢᱮ ᱵᱟᱡᱟᱨ ᱫᱤᱥᱚᱢ ᱞᱮᱠᱟᱜᱮ ᱟᱵᱚ ᱛᱚ ᱢᱟᱱᱮ ᱥᱚᱲᱚ ᱵᱚᱞᱚ ᱦᱚᱪᱚ ᱠᱮᱫᱛᱟ ᱵᱚᱱ ᱟᱹᱛᱩ- ᱫᱤᱥᱚᱢ ᱫᱤᱥᱚᱢ ᱥᱚᱱᱟᱜ ᱵᱟᱨᱟᱝ ᱟᱹᱛᱩ- ᱫᱤᱥᱚᱢ ᱨᱮ᱾ ᱠᱟᱨᱚᱱ ᱫᱚ ᱚᱸᱰᱮ ᱢᱟᱛᱚ ᱚᱱᱠᱟ ᱜᱮ ᱠᱚ ᱛᱟᱦᱮᱱᱟ ᱠᱚ ᱾ ᱵᱟᱡᱟᱨ ᱫᱤᱥᱚᱢ ᱫᱚ ᱱᱟᱢᱮ ᱵᱟᱡᱟᱨ ᱫᱤᱥᱚᱢ ᱨᱮᱠᱚ ᱛᱟᱦᱮᱱᱟ, ᱠᱤᱱᱛᱩ ᱩᱱᱠᱩ ᱢᱟ ᱟᱹᱰᱤ ᱟᱸᱴ ᱡᱟᱦᱟᱸ ᱞᱮᱠᱟ ᱯᱚᱨᱤᱵᱮᱥ ᱵᱚᱱ ᱧᱟᱢᱟ᱾ ᱩᱱᱠᱩ ᱫᱚ ᱚᱱᱟ ᱫᱚ ᱵᱟᱠᱚ ᱧᱟᱢᱟ ᱟᱵᱚ ᱫᱚ ᱢᱤᱫ ᱢᱤᱫᱴᱮᱱ ᱦᱳᱭ ᱛᱚ ᱚᱠᱥᱤᱡᱮᱱ ᱢᱤᱫᱴᱮᱱ ᱦᱟᱣᱟ ᱵᱚᱱ ᱧᱟᱢᱟ᱾ ᱩᱱᱠᱩ ᱢᱟ ᱚᱱᱟ ᱵᱟᱝ ᱠᱚ ᱧᱟᱢ ᱮᱫᱟ᱾ ᱛᱟᱨᱯᱚᱨᱮ ᱱᱚᱝᱠᱟ ᱫᱟᱜ ᱠᱚ ᱩᱱᱠᱩ ᱫᱚ ᱦᱟᱱᱮ ᱡᱟᱦᱟᱸ ᱥᱩᱫᱽᱫᱷᱚ ᱫᱟᱜ ᱵᱚᱞᱛᱮ ᱱᱟᱯᱟᱭ ᱫᱟᱜ ᱧᱟᱢ ᱠᱚᱨᱛᱮ ᱜᱮᱞᱮ, ᱡᱟᱦᱟᱸ ᱟᱫᱟᱨ ᱛᱚ ᱦᱳᱭᱨᱤᱝ ᱠᱷᱚᱱ ᱳᱰᱩᱝᱚᱜ ᱠᱟᱱ ᱦᱳᱭᱪᱮ᱾ ᱱᱚᱣᱟ ᱪᱷᱟᱲᱟ ᱫᱚ ᱢᱟᱱᱮ ᱛᱩᱯᱩ ᱞᱟᱹᱜᱤᱫ ᱫᱚ ᱚᱱᱠᱟᱱᱼᱟᱜ ᱫᱚ ᱫᱟᱜ ᱵᱟᱝᱠᱚ ᱧᱟᱢ ᱫᱟ ᱟᱫᱚ ᱚᱱᱟ ᱞᱟᱹᱭ ᱛᱮᱜᱮᱞᱤᱧ ᱞᱟᱹᱭᱟ ᱼᱼ ᱟᱵᱚ ᱛᱮ ᱜᱮ ᱟᱵᱚᱣᱟᱜ ᱫᱤᱥᱚᱢ ᱫᱚᱵᱚᱱ ᱵᱟᱹᱲᱤᱡᱼᱟ ᱱᱚᱝᱠᱟᱱ ᱠᱟᱛᱷᱟ ᱟᱹᱞᱤᱧ ᱞᱤᱧ ᱢᱮᱱ ᱦᱚ
ᱚᱱᱟ ᱢᱟᱛᱚ ᱟᱹᱰᱤ ᱡᱩᱛ ᱵᱤᱱ ᱢᱮᱱ ᱟᱠᱟᱫ ᱜᱮᱭᱟ ᱡᱟᱦᱟᱸ ᱧᱮᱞ ᱧᱟᱢᱚᱜ ᱠᱟᱱᱟ ᱚᱱᱟ ᱜᱮᱵᱤᱱ ᱢᱮᱱ ᱟᱠᱟᱫᱼᱟ ᱾
ᱦᱚᱭ
ᱟᱫᱚ ᱛᱚ ᱱᱤᱛᱚᱜ ᱫᱚ ᱛᱚ ᱡᱚᱛᱚ ᱠᱤᱪᱷᱩ ᱜᱮ ᱰᱮᱵᱷᱞᱚᱯᱚᱜ ᱠᱟᱱᱟ ᱥᱮ ᱡᱚᱛᱚᱜ ᱜᱮ ᱯᱚᱨᱤᱵᱚᱨᱛᱚᱱ ᱪᱟᱞᱟᱜ ᱠᱟᱱᱟ᱾ ᱟᱫᱚ ᱦᱟᱜ ᱟᱵᱚ ᱦᱚᱸ ᱢᱟᱱᱮ ᱯᱚᱨᱤᱵᱚᱨᱛᱚᱱ ᱯᱚᱨᱤᱵᱚᱨᱛᱚᱱ ᱛᱮ ᱮᱢᱚᱱ ᱴᱟ ᱵᱚᱱ ᱯᱚᱨᱤᱵᱚᱨᱛᱚᱱ ᱠᱟᱱᱟ ᱡᱟᱦᱟᱸ ᱫᱚ ᱱᱤᱡᱮᱨᱟᱜ ᱦᱚᱲᱢᱚ ᱱᱤᱡᱮ ᱛᱮᱜᱮ ᱦᱟᱸᱜ ᱵᱚᱱ ᱠᱷᱚᱛᱤᱭᱮᱫᱼᱟ ᱟᱫᱚ ᱦᱟᱸᱜ ᱱᱚᱣᱟ ᱫᱚ ᱵᱩᱡ ᱵᱟᱲᱟᱟᱭ ᱠᱟᱛᱮᱜ ᱦᱚᱸ ᱟᱫᱚ ᱪᱮᱫ ᱵᱚᱱ ᱪᱤᱠᱟᱹ ᱫᱟᱲᱮᱭᱟᱜᱼᱟ ᱢᱟᱱᱮ ᱛᱤᱱᱟᱹᱜ ᱦᱚᱲᱮᱢ ᱵᱩᱡᱷᱟᱹᱣ ᱠᱚᱣᱟ ᱾ ᱢᱤᱫ ᱵᱟᱨ ᱦᱚᱲ ᱵᱩᱡᱷᱟᱹᱣ ᱠᱟᱛᱮᱜ ᱛᱚ ᱦᱟᱸᱜ ᱱᱚᱣᱟ ᱫᱚ ᱦᱟᱸᱜ ᱟᱫᱚ ᱦᱟᱸᱜ ᱵᱟᱝ ᱵᱚᱱ ᱵᱩᱡᱷᱟᱹᱣ ᱦᱚᱪᱚ ᱫᱟᱲᱮᱭᱟᱠᱚᱣᱟ ᱥᱮᱱ,
ᱦᱚᱭ
ᱟᱸ ᱦᱮᱱᱟᱜ ᱟᱠᱟᱜ ᱠᱚ ᱜᱮᱭᱟ ᱚᱱᱠᱟ ᱡᱟᱦᱟᱸ ᱚᱞᱚᱜ ᱯᱟᱲᱦᱟᱜ ᱵᱟᱝᱠᱚ ᱚᱞᱚᱜ ᱯᱟᱲᱦᱟᱜ ᱟᱠᱟᱱᱟ ᱟᱫᱚ ᱦᱟᱸᱜ ᱩᱱᱠᱩ ᱠᱚᱴᱷᱮᱱ ᱱᱤᱭᱟᱹ ᱠᱟᱛᱷᱟᱢ ᱥᱟᱵ ᱞᱮᱠᱷᱟᱡ ᱟᱫᱚ ᱦᱟᱸᱜ ᱠᱚ ᱞᱟᱹᱭᱟ ᱤᱭᱟᱹ ᱱᱚᱜᱚᱭ ᱦᱟᱸᱜ ᱵᱟᱨ ᱯᱮ ᱫᱤᱱ ᱮ ᱤᱭᱟᱹ ᱠᱚᱞᱮᱡᱽ ᱜᱚᱫ ᱮᱱᱟ ᱥᱮ ᱚᱞᱚᱜ ᱮ ᱚᱞᱚᱜ ᱮ ᱥᱮᱬᱟ ᱜᱚᱫ ᱠᱮᱫᱮᱜᱼᱟ ᱱᱚᱰᱮ ᱦᱮᱡ ᱠᱟᱛᱮ ᱛᱮᱫ ᱫᱚᱢᱮ ᱦᱟᱸᱜ ᱮ ᱫᱟᱫᱟ ᱜᱤᱨᱤᱜ ᱠᱟᱱᱟ, ᱟᱫᱚ ᱪᱮᱫ ᱠᱚ ᱚᱱᱠᱟ ᱫᱚᱢᱮ ᱠᱚ ᱢᱮᱱ ᱟᱱᱤᱡᱼᱟ ᱥᱮ ᱾
ᱦᱚᱭ ᱢᱮᱱ ᱜᱮᱭᱟ ᱠᱚ
ᱦᱚᱭ
ᱞᱟᱹᱭ ᱠᱟᱛᱷᱟ ᱨᱮ ᱵᱟᱝ ᱠᱚ ᱞᱟᱹᱭ ᱟᱠᱟᱫᱟ ᱟᱢᱟᱜ ᱚᱲᱟᱜ, ᱟᱢᱟᱜ ᱫᱩᱣᱟᱹᱨ ᱟᱢ ᱜᱮᱢ ᱧᱮᱞᱟ ᱮᱴᱟᱜ ᱦᱚᱲ ᱫᱚ ᱵᱟᱭ ᱧᱮᱞᱟ, ᱱᱚᱣᱟ ᱠᱟᱛᱷᱟ ᱞᱮᱠᱟ ᱛᱮᱫᱚ ᱟᱨ ᱠᱤ ᱧᱮᱞ ᱞᱮᱠᱷᱟᱱ ᱫᱚ ᱱᱤᱡᱚ ᱱᱤᱡᱚᱜ ᱜᱮ ᱟᱹᱰᱤ ᱜᱮ ᱡᱩᱛ ᱠᱚᱜᱼᱟ ᱟᱨ ᱱᱤᱛᱚᱜ ᱡᱟᱦᱟᱸ ᱦᱟᱥᱟ ᱨᱮᱱᱟᱜ ᱩᱨᱵᱚᱨᱚᱛᱟ ᱵᱚᱱ ᱟᱫ ᱟᱠᱟᱫ ᱫᱚᱸ ᱱᱚᱣᱟ ᱧᱟᱢ ᱵᱷᱩᱨ ᱛᱮ ᱜᱮᱞᱮ ᱟᱵᱚ ᱢᱚᱬᱮ-ᱛᱩᱨᱩᱭ ᱥᱮᱨᱢᱟ ᱟᱵᱚ ᱛᱟᱸᱜᱤ ᱞᱟᱜᱟᱣ ᱵᱚᱱᱟ ᱛᱚᱵᱮ ᱟᱱᱤᱡ ᱢᱟᱱᱮ ᱩᱱᱟᱹᱜ ᱥᱮᱨᱢᱟ ᱟᱵᱚ ᱱᱚᱣᱟ ᱨᱟᱹᱥ ᱨᱟᱥᱟᱭᱚᱱᱤᱠ ᱥᱟᱨ ᱵᱟᱵᱚᱱ ᱵᱮᱵᱟᱨ ᱞᱮᱠᱷᱟᱱ ᱧᱟᱢ ᱫᱟᱲᱮᱭᱟᱜᱼᱟ ᱵᱚᱱ ᱚᱱᱟ ᱦᱚᱸ ᱠᱚᱱᱚ ᱜᱮᱨᱮᱱᱴ ᱴᱤ ᱫᱚ ᱵᱟᱹᱱᱩᱜ ᱡᱮ ᱧᱟᱢ ᱟᱩᱱᱵ ᱾ ᱟᱫᱚ ᱚᱱᱟ ᱞᱮᱠᱟ ᱛᱮ ᱦᱚᱭ ᱢᱟ ᱞᱟᱹᱭ ᱵᱤᱱ
ᱞᱟᱹᱭ ᱮᱫᱟ ᱞᱤᱧ ᱚᱱᱟ ᱡᱟᱦᱟᱸ ᱨᱟᱥᱟᱭᱱᱤᱠ ᱥᱟᱨ ᱚᱱᱟ ᱮᱢ ᱠᱟᱛᱮᱜ ᱦᱟᱥᱟᱨᱮ ᱩᱨᱜᱚᱨᱚᱛᱟ ᱟᱫ ᱟᱠᱟᱱᱟ ᱟᱨ ᱚᱱᱟ ᱥᱟᱶᱛᱮ ᱢᱟᱱᱮ ᱥᱤ ᱵᱟᱲᱟᱜ ᱛᱮᱦᱚᱸ ᱢᱟᱱᱮ ᱢᱮᱱᱫᱟ ᱴᱮᱠᱴᱟᱨ ᱠᱚᱛᱮ ᱦᱚᱸ ᱱᱮᱛᱟᱨ ᱫᱚᱠᱚ ᱥᱤ ᱦᱚᱪᱚᱭᱼᱮᱫ ᱜᱮᱭᱟ ᱥᱮ
ᱦᱚᱭ
ᱤᱱᱟᱹ ᱠᱷᱟᱹᱛᱤᱨ ᱦᱚᱸ ᱚᱱᱮ ᱦᱟᱥᱟ ᱨᱮᱱᱟᱜ ᱜᱩᱨᱵᱚᱨᱛᱟ ᱫᱚ ᱚᱱᱮ ᱠᱚᱢ ᱟᱠᱟᱱᱟ ᱾ ᱚᱱᱟ ᱦᱟᱥᱟ ᱢᱟᱱᱮ ᱪᱮᱫ ᱤᱧ ᱞᱟᱹᱭᱟ ᱾ ᱥᱤ ᱚᱠᱛᱚ ᱡᱟᱦᱟᱸ ᱩᱱᱟᱹᱜ ᱦᱟᱢᱟᱞ ᱡᱤᱱᱤᱥᱛᱮ ᱚᱸᱰᱮ ᱵᱚᱱ ᱥᱤ ᱦᱚᱪᱚᱭᱮᱜᱼᱟ ᱟᱨ ᱚᱱᱟ ᱢᱟᱱᱮ ᱪᱮᱫ ᱤᱧ ᱞᱟᱹᱭᱟ, ᱟᱹᱰᱤ ᱞᱟᱛᱟᱨ ᱦᱟᱹᱵᱤᱡ ᱛᱮ ᱟᱜᱷᱟᱛ ᱛᱮ ᱧᱟᱢᱮᱫᱼᱟᱭ ᱥᱮ ᱟᱫᱚ ᱩᱱᱟᱹᱜ ᱵᱮᱥ ᱫᱚ ᱚᱸᱰᱮ ᱫᱚ ᱦᱩᱲᱩ ᱛᱚ ᱵᱟᱝ ᱦᱩᱭᱩᱜᱼᱟ ᱾
ᱵᱟᱝ ᱦᱩᱭᱩᱜᱼᱟ, ᱟᱫᱚ ᱱᱤᱛᱚᱜ ᱢᱟ ᱴᱮᱠᱴᱟᱨ ᱛᱮ ᱪᱟᱥ ᱠᱟᱛᱮᱫ ᱡᱟᱦᱟᱸ ᱫᱚ ᱯᱟᱦᱤᱞ ᱩᱛᱟᱹᱨ ᱫᱚ ᱱᱚᱝᱠᱟ ᱰᱟᱝᱨᱟ ᱠᱟᱰᱟ ᱱᱟᱦᱮᱞ ᱛᱮᱜᱮ ᱠᱚ ᱥᱤᱭᱚᱜ ᱠᱟᱱ ᱛᱟᱦᱮᱸᱫ ᱾ ᱟᱫᱚ ᱡᱟᱦᱟᱸ ᱫᱚ ᱯᱨᱟᱠᱨᱤᱛᱤᱠ ᱞᱮᱠᱟ ᱛᱮ ᱥᱟᱨ ᱪᱟᱯᱟᱱᱢᱮᱱᱴ ᱢᱤᱫᱴᱮᱱ ᱠᱷᱮᱛ ᱨᱮᱭ ᱧᱟᱢᱮᱫ ᱛᱟᱦᱮᱸᱱᱟ ᱚᱱᱟ ᱫᱚ ᱵᱟᱝ ᱧᱟᱢᱚᱜ ᱠᱟᱱᱟ ᱾ ᱪᱮᱫᱞᱠᱟ ᱨᱮ ᱵᱟᱝ ᱧᱟᱢᱚᱜ ᱠᱟᱱᱟ ᱚᱱᱟ ᱫᱚ ᱡᱟᱦᱟᱸ ᱫᱚ ᱯᱟᱹᱦᱤᱞ ᱫᱚ ᱱᱚᱣᱟ ᱟᱭᱢᱟ ᱜᱮ ᱜᱷᱟᱥ ᱠᱚ ᱠᱟᱱᱛᱮ ᱥᱮ ᱠᱷᱮᱛ ᱨᱮ ᱟᱫᱚ ᱚᱱᱠᱟ ᱥᱤ ᱯᱟᱲᱟᱜ ᱥᱮ ᱥᱤ ᱡᱟᱹᱵᱩᱰ ᱠᱟᱛᱮᱜ ᱠᱚ ᱫᱚᱦᱚ ᱠᱟᱜ ᱠᱟᱱ ᱛᱟᱦᱮᱸᱫ ᱟᱫᱚ ᱩᱱ ᱚᱠᱛᱚ ᱫᱚ ᱚᱱᱟ ᱜᱷᱟᱥ ᱠᱚ ᱫᱚ ᱦᱟᱸᱜ ᱥᱤᱭᱟᱜ ᱠᱟᱱ ᱛᱟᱦᱮᱸᱜ ᱟᱫᱚ ᱱᱚᱣᱟ ᱫᱚ ᱢᱤᱫᱴᱮᱱ ᱯᱨᱟᱠᱨᱤᱛᱤᱠ ᱢᱤᱫᱴᱮᱱ ᱟᱸ ᱟᱡᱟᱜ ᱥᱟᱨ ᱥᱮ ᱟᱵᱚ ᱡᱳᱭᱵᱚ ᱥᱟᱨ ᱦᱤᱥᱟᱹᱵ ᱛᱮ ᱧᱟᱢᱮᱫ ᱛᱟᱦᱮᱱᱼᱚᱜ ᱠᱤᱱᱛᱩ, ᱱᱚᱣᱟ ᱴᱮᱠᱴᱟᱨ ᱛᱮ ᱥᱤ ᱠᱟᱛᱮᱜ ᱫᱚ ᱚᱱᱟ ᱜᱷᱟᱥ ᱠᱚᱫᱚ ᱪᱟᱯᱮ ᱩᱛᱟᱹᱨᱚᱜ ᱠᱟᱱᱟ ᱥᱮ ᱟᱫᱚ ᱚᱱᱟ ᱡᱟᱦᱟᱸ ᱜᱩᱱ ᱫᱚ ᱟᱭᱟᱜ ᱯᱨᱟᱠᱨᱤᱛᱤᱠ ᱜᱩᱱ ᱱᱤᱡᱳ ᱱᱤᱡᱮ ᱡᱟᱦᱟᱸ ᱜᱩᱱ ᱛᱟᱭ ᱚᱱᱟ ᱫᱚ ᱦᱟᱸᱜ ᱟᱹᱞᱤᱧ ᱢᱚᱱᱮ ᱞᱮᱫᱟ ᱚᱱᱟᱫᱚ ᱮᱠᱟᱞ ᱜᱮ ᱵᱟᱭ ᱧᱟᱢᱮᱜᱼᱟ ᱾
ᱦᱳᱭ ᱾ ᱟᱫᱚ ᱦᱟᱸᱜ ᱚᱱᱟ ᱴᱮᱠᱴᱟᱨ ᱛᱮᱫ ᱫᱚ ᱢᱤᱫ ᱫᱷᱟᱣ ᱨᱮᱜᱮ ᱛᱚ ᱡᱚᱛ ᱢᱟᱱᱮ ᱩᱯᱲᱟᱹᱣ ᱩᱰᱩᱜ ᱫᱟᱭ ᱟᱨ ᱜᱩᱸᱰᱟᱹ ᱪᱟᱵᱟ ᱠᱟᱜ ᱠᱟᱱᱟ ᱥᱮ,
ᱦᱳᱭ, ᱦᱳᱭ ᱾
ᱨᱚᱦᱚᱭ ᱵᱟᱲᱟ ᱠᱚᱨᱮ ᱦᱚᱸ ᱴᱨᱮᱠᱴᱚᱨ ᱛᱮ ᱡᱟᱦᱟᱸ ᱞᱮᱠᱟ ᱞᱚᱥᱚᱫ ᱦᱩᱭᱩᱜ ᱟᱥᱮ ᱥᱤ ᱛᱮ ᱡᱟᱦᱟᱸ ᱠᱚ ᱞᱚᱥᱚᱫᱟ ᱚᱱᱟ ᱫᱚ ᱟᱹᱰᱤ ᱜᱮ ᱵᱷᱮᱜᱟᱨ ᱜᱮ ᱦᱩᱭᱩᱜᱼᱟ ᱚᱱᱟ
ᱦᱳᱭ ᱦᱳᱭ ᱟᱹᱰᱤ ᱜᱮ ᱵᱷᱮᱜᱟᱨᱚᱜᱼᱟ, ᱟᱹᱰᱤ ᱜᱮ ᱱᱚᱣᱟ ᱚ ᱵᱩᱡᱩᱜ ᱠᱟᱱ ᱜᱮᱭᱟ ᱾
ᱦᱳᱭ ᱟᱨ ᱱᱚᱜᱼᱚᱭ ᱡᱟᱦᱟᱸ ᱵᱮᱱ ᱞᱟᱹᱭ ᱠᱮᱫᱼᱟ ᱥᱟᱨ ᱪᱟᱯᱟᱞ ᱮᱢ ᱠᱷᱟᱹᱛᱤᱨ ᱛᱮ ᱚᱱᱮ ᱠᱷᱮᱛ ᱠᱚᱨᱮ ᱨᱚᱠᱚᱡ ᱜᱚᱸᱝᱜᱷᱟ, ᱜᱚᱸᱝᱜᱷᱟ ᱟᱨ ᱦᱟᱠᱩ ᱩᱱᱠᱩ ᱠᱚ ᱧᱟᱢᱚᱜ ᱠᱟᱱ ᱛᱟᱦᱮᱸᱫ ᱡᱟᱦᱟᱸᱭ ᱩᱱᱠᱩ ᱱᱮᱛᱟᱨ ᱵᱟ ᱵᱟᱝ ᱠᱚ ᱧᱟᱢᱚᱜ ᱠᱟᱱᱟ ᱾
ᱦᱳᱭ ᱾
ᱚᱱᱟ ᱥᱟᱶᱛᱮ ᱱᱚᱜᱼᱚᱭ ᱡᱟᱦᱟᱸ ᱴᱮᱴᱟᱨ ᱠᱚ ᱛᱮ ᱵᱚᱱ ᱥᱤ ᱦᱚᱪᱚᱭᱟ ᱤᱱᱟᱹ ᱚᱱᱟ ᱛᱮᱦᱚᱸ ᱢᱟᱱᱮ ᱵᱟᱝᱠᱚ ᱧᱟᱢᱚᱜ ᱠᱟᱱᱟ ᱜᱩᱡᱩᱜ ᱠᱟᱱᱟ ᱠᱚ ᱡᱟᱸᱦᱟ ᱛᱤᱱᱟᱹᱜ ᱠᱚ ᱛᱟᱦᱮᱱ ᱠᱟᱱ ᱛᱟᱦᱮᱸᱜ ᱡᱚᱛᱚ ᱠᱚ ᱜᱮᱡᱮᱨ ᱪᱟᱵᱟᱜ ᱠᱟᱱᱟ ᱥᱮ
ᱦᱳᱭ, ᱦᱳᱭ ᱾
ᱟᱫᱚ ᱵᱟᱝᱠᱚ ᱵᱟᱹᱴᱟᱹᱜ ᱠᱟᱱᱟ ᱟᱫᱚ ᱦᱟᱸᱜ ᱯᱚᱨᱮ, ᱱᱤᱭᱟᱹ ᱵᱟᱨᱮ ᱡᱩᱫᱤ ᱴᱮᱠᱴᱚᱨ ᱛᱮᱢ ᱥᱤ ᱦᱚᱪᱚᱭᱟ ᱟᱫᱚ ᱦᱟᱸᱜ ᱯᱚᱨᱮᱨ ᱵᱟᱨ ᱫᱚ ᱦᱟᱸᱜ ᱵᱟᱝᱠᱚ ᱧᱟᱢᱟ ᱩᱱᱠᱩ ᱫᱚ
ᱦᱳᱭ ᱵᱟᱝ ᱠᱚ ᱧᱟᱢᱚᱜ-ᱟ ᱾
ᱦᱩᱸ ᱦᱮᱸ ᱾
ᱟᱫᱚ ᱱᱤᱛᱚᱜ ᱢᱟ ᱢᱟᱹᱱᱢᱤ ᱢᱟ ᱫᱚᱢᱮ ᱵᱚᱱ ᱥᱩᱠᱷᱟᱹᱞᱤ ᱠᱟᱱ ᱟᱫᱚ ᱚᱱᱟ ᱠᱷᱟᱹᱛᱤᱨ ᱛᱮ ᱰᱟᱹᱝᱨᱤ, ᱠᱟᱰᱟ, ᱟᱥᱩᱞ ᱦᱚᱸ ᱠᱟᱹᱴᱤᱡ ᱵᱚᱱ ᱯᱟᱹᱪᱟᱹᱜ ᱠᱟᱱ ᱜᱮᱭᱟ ᱾
ᱦᱳᱭ, ᱦᱳᱭ ᱾
ᱟᱫᱚ ᱚᱱᱟ ᱞᱟᱹᱭᱛᱮ ᱦᱚᱲ ᱦᱚᱲ ᱴᱮᱠᱴᱟᱨ ᱠᱚ ᱠᱚ ᱱᱤᱛᱚᱜ ᱢᱟ ᱫᱚᱢᱮ ᱜᱮ ᱥᱟᱸᱜᱮ ᱠᱟᱱ ᱟᱵᱚ ᱥᱟᱱᱛᱟᱲ ᱦᱚᱯ